ᱦᱮᱸ ᱜᱚᱢᱠᱮ ᱡᱚᱦᱟᱨ ᱜᱮ ᱦᱮᱸ ᱜᱚᱢᱠᱮ ᱟᱸᱡᱚᱢᱚᱜ ᱠᱟᱱᱟ ᱤᱧᱟᱜ ᱨᱚᱲ
ᱦᱮᱸ ᱟᱸᱡᱚᱢᱚᱜ ᱠᱟᱱᱟ ᱜᱚᱝᱠᱮ ᱡᱚᱦᱟᱨ ᱜᱮ ᱜᱚᱢᱠᱮ ᱪᱮᱫ ᱠᱚᱵᱤᱱ ᱪᱤᱠᱟᱹ ᱵᱟᱲᱟᱭᱫᱟ᱾
ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱠᱟᱱᱟ᱾ ᱟᱹᱵᱤᱱ ᱫᱚ ᱜᱚᱝᱠᱮ ᱪᱮᱫ ᱵᱤᱱ ᱪᱤᱠᱟᱹᱭᱫᱟ᱾
ᱟᱹᱞᱤᱧ ᱦᱚᱸ ᱱᱚᱜᱼᱚᱭ ᱫᱩᱲᱩᱵ ᱵᱟᱲᱟ ᱠᱟᱱ ᱜᱮᱭᱟᱞᱤᱧ ᱡᱚᱢ ᱵᱟᱲᱟ ᱠᱟᱛᱮᱫ᱾
ᱟᱪᱪᱷᱟ ᱟᱫᱚ ᱜᱚᱢᱠᱮ ᱪᱮᱫ ᱠᱚᱵᱤᱱ ᱪᱤᱠᱟᱹ ᱵᱟᱲᱟᱭ ᱜᱮᱭᱟ ᱟᱹᱵᱤᱱ ᱫᱚ᱾
ᱦᱮᱸ
ᱪᱮᱫ ᱠᱚᱵᱮᱱ ᱪᱤᱠᱟᱹ ᱵᱟᱲᱟᱭ ᱜᱮᱭᱟ?
ᱟᱹᱞᱤᱧ ᱫᱚ ᱚᱱᱠᱟ ᱫᱚ ᱪᱮᱫ ᱦᱚᱸ ᱵᱟᱝ ᱱᱤᱛᱚᱜ ᱱᱚᱜᱼᱚᱭ ᱥᱴᱟᱰᱤ ᱠᱚᱜᱮ ᱪᱟᱹᱞᱩ ᱵᱟᱲᱟ ᱟᱠᱟᱱᱟ᱾
ᱚ
ᱟᱹᱵᱤᱱ ᱫᱚ?
ᱟᱹᱞᱤᱧ ᱫᱚ ᱱᱤᱛᱚᱜ ᱯᱟᱲᱦᱟᱜ ᱠᱟᱱᱟᱞᱤᱧ ᱤᱥᱴᱩᱰᱮᱱᱴ ᱠᱟᱱᱟᱞᱤᱧ ᱱᱤᱛᱚᱜ ᱫᱚ᱾
ᱟᱪᱷᱟ ᱟᱪᱷᱟ ᱟᱹᱰᱤ ᱱᱟᱯᱟᱭ ᱟᱹᱰᱤ ᱱᱟᱯᱟᱭ᱾
ᱪᱮᱫ ᱞᱮᱠᱟ?
ᱟᱹᱰᱤ ᱱᱟᱯᱟᱭ ᱯᱟᱲᱦᱟᱣ ᱚᱞᱚᱜ ᱠᱟᱱᱟᱵᱤᱱ ᱛᱚ ᱚᱞᱚᱜ ᱜᱮ ᱢᱟᱨᱟᱝ ᱱᱤᱭᱟᱹ ᱡᱩᱜᱽ ᱨᱮᱫᱚ ᱥᱤᱠᱷᱱᱟᱹᱛ ᱜᱮ ᱦᱩᱭᱩᱜ ᱠᱟᱱᱟ ᱢᱟᱨᱟᱝ ᱫᱟᱹᱲᱮ᱾
ᱦᱳᱭ ᱦᱳᱭ ᱮᱠᱫᱚᱢ ᱮᱠᱫᱚᱢ ᱟᱹᱵᱤᱱ ᱫᱚ ᱜᱚᱝᱠᱮ ᱛᱤᱱᱟᱹᱜ ᱜᱟᱱ ᱵᱤᱱ ᱯᱟᱲᱦᱟᱣ ᱟᱠᱟᱱᱟ?
ᱟᱹᱞᱤᱧ ᱫᱚ ᱱᱤᱛᱚᱜ ᱜᱨᱮᱡᱩᱭᱮᱥᱚᱱ ᱪᱟᱞᱟᱜ ᱠᱟᱱᱟ᱾ ᱛᱷᱟᱨᱰ ᱤᱭᱟᱨ ᱛᱷᱟᱨᱰ ᱤᱭᱟᱨ ᱪᱟᱞᱟᱜ ᱠᱟᱱ ᱛᱤᱧᱟ ᱱᱤᱛᱳᱜ᱾
ᱟᱪᱷᱟ ᱟᱪᱷᱟ ᱚ ᱛᱟᱦᱚᱞᱮ
ᱛᱷᱟᱨᱰ ᱤᱭᱟᱨ ᱯᱷᱳᱨᱛᱷ ᱤᱭᱟᱨ ᱜᱮ ᱯᱷᱳᱨᱛᱷ ᱤᱭᱟᱨ ᱯᱷᱳᱨᱛᱷ ᱤᱭᱟᱨ
ᱚ
ᱯᱷᱳᱨᱛ ᱤᱭᱟᱨ ᱪᱟᱞᱟᱜ ᱠᱟᱱ ᱛᱟᱞᱤᱧᱟᱹ᱾
ᱟᱪᱷᱟ ᱟᱪᱷᱟ
ᱟᱫᱚ ᱚᱱᱠᱟ ᱚᱲᱟᱜ ᱨᱮ ᱪᱮᱫᱮ ᱞᱮᱠᱟ ᱱᱟᱯᱟᱭ ᱵᱟᱲᱟᱜ ᱜᱮ?
ᱦᱮᱸ ᱟᱯᱟᱛᱚ ᱱᱤᱛᱚᱜ ᱫᱚ ᱱᱟᱯᱟᱭ ᱵᱟᱲᱟ ᱜᱮᱛᱚ᱾
ᱦᱮᱸ ᱦᱮᱸ ᱟᱞᱮ ᱦᱚᱸ ᱱᱟᱯᱟᱭ ᱵᱟᱲᱟ ᱜᱮ᱾
ᱟᱪᱷᱟ ᱞᱟᱹᱭᱵᱮᱱ ᱛᱟᱦᱞᱮ ᱜᱚᱢᱠᱮ ᱚᱞᱚᱜ ᱯᱟᱲᱦᱟᱣ ᱠᱚ ᱪᱮᱫ ᱞᱮᱠᱟ ᱪᱟᱹᱞᱩ ᱟᱠᱟᱱ ᱛᱟᱹᱵᱤᱱᱟ?
ᱦᱮᱸ ᱚᱸᱰᱮ ᱴᱷᱤᱠ ᱜᱮ ᱪᱟᱹᱞᱩᱜ ᱠᱟᱱᱟ᱾ ᱟᱫᱚ ᱟᱹᱵᱤᱱᱟᱜ ᱜᱚᱢᱠᱮ ᱪᱮᱫ ᱞᱮᱠᱟ ᱪᱟᱞᱟᱜ ᱠᱟᱱᱟ?
ᱤᱧᱟᱹᱜ ᱦᱚᱸ ᱢᱚᱴᱟᱢᱩᱴᱤ ᱴᱷᱤᱠ ᱜᱮ ᱪᱟᱞᱚᱜ ᱠᱟᱱᱟ᱾ ᱦᱚᱞᱟ ᱢᱟᱦᱫᱮᱨ ᱮᱠᱡᱟᱢ ᱠᱚ ᱦᱩᱭ ᱪᱟᱵᱟᱭᱮᱱ ᱛᱟᱞᱮᱭᱟ ᱛᱚ ᱱᱤᱛᱚᱜ ᱫᱚ ᱢᱟᱱᱮ ᱚᱲᱟᱜ ᱠᱚᱨᱮᱜ ᱜᱮ ᱢᱮᱱᱟᱜ ᱟᱠᱟᱫ ᱞᱤᱧᱟ ᱦᱚᱞᱟ ᱦᱚᱞᱟ ᱢᱟᱫᱷᱮᱨ ᱪᱟᱵᱟᱭᱮᱱ ᱛᱟᱞᱮᱭᱟ ᱛᱚ᱾ ᱫᱚ ᱚᱱᱠᱟ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ᱾ ᱜᱚᱴᱟ ᱫᱤᱱ ᱠᱟᱹᱴᱤᱡ ᱯᱷᱨᱤ ᱜᱮᱞᱤᱧ ᱛᱟᱦᱮᱱᱟ ᱟᱹᱞᱤᱧ ᱦᱟᱸᱜ ᱾
ᱚ
ᱛᱟᱨᱯᱚᱨᱮ ᱟᱨᱚ ᱟᱥᱛᱮ ᱟᱥᱛᱮ ᱦᱮᱸ ᱵᱟᱨᱮ ᱢᱮᱥ ᱨᱮᱜᱮ ᱞᱤᱧ ᱛᱟᱦᱮᱱᱟ᱾
ᱚᱳ ᱟᱪᱷᱟ
ᱚ ᱟᱹᱵᱤᱱ ᱫᱚ ᱚᱠᱟ ᱠᱚᱞᱮᱡᱽ?
ᱟᱞᱤᱧ ᱫᱚ ᱠᱚᱞᱮᱡᱽ ᱫᱚ ᱦᱟᱱᱛᱮ ᱞᱟᱞᱜᱚᱲ ᱦᱳᱭ ᱦᱳᱭ ᱟᱹᱵᱤᱱ ᱫᱚ ᱜᱚᱢᱠᱮ ᱚᱠᱟᱥᱮᱫ?
ᱟᱹᱞᱤᱧ ᱫᱚ ᱵᱟᱸᱠᱩᱲᱟ
ᱳ
ᱟᱸᱡᱚᱢ ᱟᱠᱟᱫ ᱜᱮᱭᱟᱵᱤᱱ?
ᱦᱮᱸ ᱦᱮᱸ ᱟᱸᱡᱚᱢ ᱵᱟᱲᱟ ᱦᱩᱭ ᱠᱟᱱ ᱜᱮᱭᱟ
ᱦᱩᱸ ᱦᱩᱸ
ᱟᱫᱚ ᱜᱚᱝᱠᱮ ᱚᱱᱛᱮ ᱪᱮᱫ ᱞᱮᱠᱟ ᱫᱟᱜ ᱵᱟᱲᱟᱭ ᱫᱟᱭ ᱥᱮ ᱵᱟᱝᱟ?
ᱫᱟᱜ ᱵᱟᱲᱟ ᱦᱮᱸ ᱯᱨᱟᱭ ᱜᱮ ᱫᱟᱜ ᱤᱫᱤᱭᱮᱫᱟᱭᱛᱚ ᱤᱱᱠᱟᱹ ᱤᱱᱠᱟᱹ ᱦᱚᱞᱟ ᱢᱟᱫᱷᱮᱨ ᱫᱚ ᱵᱷᱟᱜᱤ ᱜᱮ ᱫᱟᱜ ᱠᱮᱫᱟ ᱦᱚᱞᱟᱢᱟᱫᱷᱮᱨ ᱛᱮᱦᱧ ᱚᱱᱠᱟ ᱦᱟᱞᱠᱟ ᱦᱟᱞᱠᱟᱭ ᱡᱚᱨᱚ ᱠᱮᱫᱟ ᱚᱛ ᱞᱚᱦᱚᱫ ᱞᱮᱠᱟ ᱫᱚ
ᱦᱟᱸ
ᱢᱚᱱᱮ ᱦᱩᱭᱩᱜ ᱠᱟᱱ ᱛᱟᱭᱟ ᱡᱳᱨᱜᱮ ᱡᱚᱨᱟᱭ ᱢᱮᱱᱠᱷᱟᱱ ᱩᱱᱟᱹᱜ ᱨᱤᱢᱤᱭᱟᱹ ᱦᱤᱥᱟᱹᱵᱽ ᱫᱚ ᱩᱱᱟᱹᱜ ᱡᱳᱨ ᱫᱚ ᱵᱟᱭ ᱡᱚᱨᱟ, ᱤᱱᱠᱟ ᱚᱛ ᱠᱚ ᱞᱚᱦᱚᱫ ᱵᱟᱲᱟ
ᱦᱮᱸ ᱦᱮᱸ ᱟᱫᱚ ᱪᱟᱥᱵᱟᱥ ᱠᱚ ᱠᱟᱹᱢᱤ ᱠᱚ ᱪᱮᱫ ᱞᱮᱠᱟ?
ᱪᱟᱥᱵᱟᱥ ᱠᱚᱫᱚ ᱦᱟᱯᱮ ᱟᱹᱞᱤᱧ ᱫᱚ ᱚᱲᱟᱜ ᱥᱮᱫ ᱫᱚ ᱚᱱᱠᱟ ᱟᱹᱣᱨᱤ ᱞᱤᱧ ᱪᱟᱞᱟᱜᱼᱟ ᱛᱚ ᱥᱚᱢᱵᱷᱚᱵᱚᱱᱟ ᱟᱹᱣᱨᱤ ᱠᱚ ᱟᱨᱟᱢᱵᱚᱭᱟ ᱡᱟᱦᱟᱸᱛᱤᱱᱟᱹᱜ ᱠᱷᱚᱵᱚᱨ ᱞᱤᱧ ᱦᱟᱛᱟᱣ ᱟᱠᱟᱫᱟ
ᱚ
ᱡᱮ ᱪᱟᱥ ᱠᱟᱹᱢᱤ ᱨᱮ ᱫᱚ ᱟᱹᱣᱨᱤ ᱠᱚ ᱟᱬᱜᱚᱱᱟ ᱡᱟᱦᱟᱸ ᱛᱤᱱᱟᱹᱜ ᱠᱷᱚᱵᱚᱨ ᱞᱤᱧ ᱦᱟᱛᱣᱠᱟᱫᱟ ᱚᱲᱟᱜ ᱥᱮᱫ ᱠᱷᱚᱱ, ᱦᱮᱸ ᱪᱟᱥ ᱠᱟᱹᱢᱤ ᱠᱚᱫᱚ ᱛ ᱜᱚᱝᱠᱮ ᱟᱯᱮ ᱫᱚ ᱛᱟᱦᱚᱞᱮ ᱪᱟᱥ
ᱪᱟᱥ ᱠᱚᱫᱚ ᱱᱷᱟᱸᱜ ᱱᱚᱜᱼᱚᱭ ᱦᱚᱞᱟ ᱢᱟᱦᱫᱮᱨ ᱠᱷᱚᱱᱟᱜ ᱜᱮ ᱫᱟᱜ ᱮᱫᱟᱭ ᱛᱚ ᱞᱟᱦᱟ ᱛᱮᱢᱟ ᱵᱟᱭ ᱫᱟᱜ ᱮ ᱛᱟᱦᱮᱸᱫ ᱟᱫᱚ ᱛᱚᱲᱟ ᱠᱚ ᱜᱤᱰᱤ ᱵᱟᱲᱟ ᱦᱩᱭᱩᱜ ᱠᱟᱱᱟ ᱱᱤᱛᱚᱜ
ᱟᱪᱪᱷᱟ
ᱦᱳᱭ
ᱟᱪᱪᱷᱟ ᱟᱪᱪᱷᱟ
ᱟᱯᱮ ᱫᱚ ᱚᱱᱛᱮ ᱵᱚᱪᱚᱨ ᱨᱮ ᱛᱱᱟᱹᱜ ᱫᱷᱟ ᱯᱮ ᱪᱟᱥ ᱜᱮᱛᱮ,
ᱟᱞᱮ ᱵᱚᱪᱷᱚᱨ ᱨᱮ ᱟᱞᱮᱚ ᱥᱤᱡᱤᱱ ᱨᱮ ᱢᱟᱱᱮ ᱦᱮᱸ ᱢᱤᱫᱷᱟ ᱜᱮᱞ ᱥᱟᱨᱮ ᱪᱟᱥ ᱜᱮᱭᱟ ᱟᱞᱮᱫᱚ ᱠᱷᱟᱱ ᱠᱤᱪᱷᱩ ᱠᱤᱪᱷᱩ ᱡᱟᱭᱜᱟ ᱨᱮ ᱫᱚ ᱧᱮᱞ ᱠᱟᱱᱟ ᱡᱮ ᱡᱟᱦᱟᱸᱭ ᱦᱚᱭᱛᱳ ᱫᱟᱜ ᱨᱮᱱᱟᱜ ᱚᱵᱷᱟᱵ ᱵᱟᱹᱱᱩᱜ ᱟᱠᱟᱫᱟ ᱚᱱᱠᱟᱱ ᱡᱟᱭᱜᱟ ᱨᱮ ᱚᱱᱮ, ᱵᱟᱨ ᱵᱟᱨᱭᱟ ᱵᱟᱱᱟᱨ ᱥᱤᱡᱚᱱ ᱜᱮᱠᱚ ᱪᱟᱥᱟ ᱟᱞᱮᱫᱚ ᱚᱱᱠᱟ ᱫᱚ ᱵᱟᱝ ᱥᱤᱡᱤᱱ ᱨᱮ ᱢᱤᱫ ᱡᱟᱭᱜᱟ ᱫᱚ ᱵᱩᱨᱩ ᱡᱟᱭᱜᱟ ᱛᱚ ᱚᱱᱠᱟᱱ ᱫᱟᱜ ᱨᱮᱱᱟᱜ ᱚᱱᱮ, ᱥᱩᱡᱳᱜᱽ ᱥᱩᱵᱤᱫᱷᱟ ᱠᱚ ᱵᱟᱹᱱᱩᱜ ᱟᱠᱟᱫᱟ
ᱟᱪᱪᱷᱟ ᱟᱪᱪᱷᱟ
ᱮᱭ ᱠᱟᱨᱚᱱ ᱛᱮ ᱦᱳᱭᱛᱚ ᱡᱟᱦᱟᱸᱭ ᱦᱚᱭᱛᱚ ᱜᱟᱰᱟ ᱫᱷᱟᱨᱮ ᱢᱮᱱᱟᱜ ᱛᱟᱠᱚᱣᱟ ᱢᱤᱫᱵᱟᱨ ᱠᱚ ᱪᱟᱥ ᱜᱮᱭᱟ ᱫᱷᱚᱨᱚᱱ ᱚᱱᱠᱟ ᱫᱚ ᱵᱟᱝ ᱡᱮ ᱡᱷᱚᱛᱚ ᱠᱚ ᱪᱟᱥᱟ ᱚᱱᱠᱟ ᱫᱚ ᱵᱟᱝ ᱢᱤᱫ ᱵᱟᱨ ᱠᱚᱢ ᱨᱮᱱᱟᱜ ᱤᱱᱠᱟᱹ ᱠᱚ ᱪᱟᱥᱟ,
ᱚ ᱟᱞᱮ ᱦᱚᱸ ᱚᱱᱠᱟ ᱜᱮ ᱟᱞᱮ ᱫᱚ ᱵᱟᱨ ᱫᱷᱟᱣ ᱞᱮ ᱪᱟᱥ ᱜᱮᱭᱟ ᱚᱵᱚᱥᱥᱳᱚ ᱵᱚᱪᱷᱚᱨ ᱨᱮᱫᱚ ᱟᱨ ᱥᱚᱵᱡᱤ ᱠᱚᱦᱚᱸᱞᱮ ᱪᱟᱥ ᱜᱮᱭᱟ ᱨᱟᱵᱟᱝ ᱫᱤᱱ ᱫᱚ ᱥᱚᱵᱽᱡᱤ ᱠᱚᱞᱮ ᱪᱟᱥ ᱵᱟᱲᱟᱭ ᱜᱮᱭᱟ ᱦᱩᱲᱩ ᱫᱚ ᱩᱱᱟᱹᱜ ᱵᱟᱞᱮ ᱪᱟᱥ ᱪᱟᱥ ᱜᱮᱭᱟ ᱟᱨ ᱦᱩᱲᱩ ᱫᱚ ᱱᱮᱜᱼ ᱱᱤᱭᱟᱹ ᱥᱚᱢᱚᱭ ᱥᱤᱡᱤᱱ ᱴᱟᱜ ᱜᱮᱞᱮ ᱪᱟᱥ ᱜᱮᱭᱟ
ᱟᱨ
ᱛᱚ ᱜᱚᱢᱠᱮ ᱞᱟᱹᱭ ᱵᱤᱱ ᱛᱟᱦᱚᱞᱮ
ᱦᱮᱸ ᱪᱮᱫ ᱞᱮᱠᱟ
ᱞᱟᱹᱭ ᱫᱟᱞᱤᱧ ᱡᱮ ᱟᱹᱵᱤᱱ ᱦᱚᱸᱜ-ᱚᱭ ᱛᱚ ᱠᱚᱴᱟ ᱫᱤᱱ ᱞᱟᱦᱟᱜᱮ ᱛᱤᱨᱤᱥᱟ ᱡᱩᱱ ᱥᱟᱱᱟᱢ ᱠᱚᱵᱚᱱ ᱵᱟᱲᱟᱭᱟ ᱦᱩᱞ ᱢᱟᱦᱟ
ᱦᱮᱸ ᱦᱮᱸ
ᱛᱚ ᱦᱩᱞ ᱢᱟᱦᱟᱸ ᱪᱮᱫᱠᱟ ᱟᱯᱮᱥᱮᱫ ᱢᱟᱱᱟᱣ ᱠᱮᱫᱟ ᱠᱚ᱾
ᱪᱮᱫ ᱞᱮᱠᱟ ᱵᱚᱞᱛᱮ ᱵᱷᱟᱜᱮ ᱠᱚ ᱢᱟᱱᱟᱣ ᱠᱮᱫᱟ᱾ ᱟᱞᱮ ᱱᱚᱣᱟ ᱤᱧ ᱡᱟᱦᱟᱸ ᱠᱚᱞᱮᱡᱽ ᱤᱧ ᱯᱟᱲᱦᱟᱜᱼᱟ᱾ ᱚᱱᱟ ᱫᱚ ᱦᱩᱭᱩᱜ ᱠᱟᱱᱟ᱾ ᱱᱚᱰᱮ ᱫᱚ ᱥᱟᱱᱛᱟᱞᱤ ᱢᱤᱰᱤᱭᱟᱢ ᱢᱮᱱᱟᱜᱼᱟ ᱛᱚ ᱟᱫᱚ ᱥᱛᱟᱞᱟᱜ ᱤᱭᱟᱹ ᱠᱚᱫᱚ ᱫᱤᱵᱚᱥ ᱠᱚᱫᱚ ᱵᱷᱟᱜᱮ ᱜᱮᱠᱚ ᱢᱟᱱᱟᱣ ᱵᱟᱲᱟᱭ ᱜᱮᱭᱟ᱾ ᱛᱚ ᱟᱞᱮ ᱠᱚᱞᱮᱡᱽ ᱨᱮᱦᱚᱸ ᱦᱩᱭ ᱮᱱᱟ ᱦᱩᱞ ᱢᱟᱦᱟᱸ ᱫᱚ᱾
ᱟᱪᱪᱷᱟ ᱟᱪᱪᱷᱟ ᱥᱟᱱᱛᱟᱲᱟᱜ ᱡᱮ ᱡᱤᱱᱤᱥ ᱫᱚ ᱥᱟᱱᱛᱟᱲ ᱦᱚᱯᱚᱱ ᱦᱩᱭ ᱠᱟᱛᱮᱫ ᱥᱟᱱᱛᱟᱲ ᱡᱩᱫᱤ ᱵᱟᱢ ᱢᱟᱱᱟᱣᱟ, ᱛᱟᱦᱚᱞᱮ ᱚᱠᱚᱭᱮ ᱢᱟᱱᱟᱣᱟ᱾ ᱱᱤᱦᱟᱹᱛ ᱫᱚᱨᱠᱟᱨ ᱜᱮ ᱚᱱᱟ ᱠᱚᱫᱚ᱾
ᱦᱮᱸ
ᱜᱚᱝᱠᱮ ᱧᱮᱞ ᱧᱮᱞᱚᱜ ᱠᱟᱱᱟ᱾ ᱡᱮ ᱦᱩᱞ ᱫᱤᱵᱚᱥ ᱠᱚᱨᱮᱜ ᱮᱱᱮᱡ ᱥᱮᱨᱮᱧ ᱢᱟᱱᱮ ᱥᱟᱥᱛᱷᱚ ᱨᱮᱱᱟᱜ ᱫᱚ ᱴᱷᱤᱠ ᱜᱮᱭᱟ᱾ ᱢᱮᱱᱠᱷᱟᱱ ᱚᱱᱟ ᱚᱨᱠᱮᱥᱴᱟᱨ ᱠᱚ ᱢᱟᱭᱤᱠ ᱵᱚᱠᱥ ᱠᱚᱠᱚ ᱪᱟᱹᱞᱩᱭᱮᱫᱟ᱾ ᱱᱚᱣᱟ ᱠᱚ ᱟᱹᱵᱤᱱ ᱛᱤᱱᱟᱹᱜ ᱜᱟᱱ ᱴᱷᱤᱠ ᱥᱮ ᱵᱷᱩᱞ ᱢᱮᱱᱛᱮ ᱵᱤᱱ ᱢᱚᱱᱮᱭᱟ ᱟᱹᱵᱤᱱ᱾
ᱦᱮᱸ ᱟᱫᱚ ᱦᱩᱞ ᱢᱟᱦᱟ ᱫᱚ ᱢᱤᱫᱴᱤᱡ ᱮᱻ ᱫᱩᱠ ᱨᱮᱱᱟᱜ ᱫᱤᱱ ᱠᱟᱱ ᱛᱟᱵᱚᱱᱟ ᱦᱮᱸ ᱥᱮ ᱵᱟᱝ ᱡᱮ ᱢᱟᱱᱮ ᱡᱮᱦᱮᱛᱩ ᱥᱤᱫᱩ ᱠᱟᱹᱱᱩ ᱛᱟᱹᱠᱤᱱ ᱠᱚ ᱮᱱᱦᱤᱞᱳᱜ ᱠᱚ ᱯᱷᱟᱥᱤᱞᱮᱫ ᱠᱤᱱᱟᱹ ᱛᱚ ᱮᱻ ᱚᱱᱟ ᱦᱤᱥᱟᱹᱵᱽ ᱛᱮ ᱮᱱᱦᱤᱞᱳᱜ ᱢᱟᱱᱮ ᱱᱚᱣᱟ ᱫᱩᱠ ᱨᱮᱱᱟᱜ ᱫᱤᱱ ᱨᱮᱫᱚ ᱱᱚᱣᱟ ᱠᱚ ᱯᱨᱳᱜᱨᱟᱢ ᱥᱟ ᱯᱲᱟᱣ ᱫᱚ ᱢᱟᱱᱮ ᱴᱷᱤᱠ ᱵᱟᱝ ᱠᱟᱱᱟ ᱮᱠᱪᱩᱭᱮᱞᱤ᱾ ᱤᱧ ᱢᱟ ᱚᱱᱠᱟᱧ ᱢᱚᱱᱮᱭᱟ ᱟᱫᱚ ᱱᱟᱦᱟᱸᱜ ᱚᱠᱚᱭᱟᱜ ᱪᱮᱫ ᱞᱮᱠᱟ ᱚᱠᱚᱭ ᱱᱟᱦᱟᱸᱜ ᱪᱮᱫ ᱞᱮᱠᱟ ᱠᱚ ᱪᱤᱱ ᱛᱟᱹ ᱵᱷᱟᱵᱽᱱᱟ ᱟᱠᱟᱫᱟ᱾ ᱚᱱᱟ ᱠᱷᱟᱹᱛᱤᱨ ᱯᱨᱳᱜᱨᱟᱢ ᱠᱚ ᱫᱚᱦᱚᱭ ᱫᱟ᱾
ᱟᱪᱪᱷᱟ ᱟᱪᱪᱷᱟ
ᱟᱨ
ᱦᱩᱸ ᱛᱚ ᱟᱹᱞᱤᱧᱟᱜ ᱢᱚᱱᱮ ᱞᱟᱹᱭᱟ ᱡᱮ ᱮᱱᱦᱤᱞᱳᱜ ᱢᱟᱱᱮ ᱡᱟᱦᱟᱸ ᱦᱩᱞ ᱫᱤᱵᱚᱥ ᱛᱤᱨᱤᱥᱟ ᱡᱩᱱ
ᱦᱮᱸ ᱦᱮᱸ
ᱮᱱᱦᱤᱞᱚᱜ ᱫᱚ ᱛᱟᱦᱮᱸᱜ ᱠᱟᱱᱟ᱾ ᱮᱸᱻ ᱮᱱᱦᱤᱞᱳᱜ ᱫᱚ ᱦᱩᱭᱩᱜ ᱠᱟᱱᱟ ᱢᱟᱱᱮ ᱮᱱᱦᱤᱞᱳᱜ ᱢᱟᱱᱮ ᱠᱚ ᱡᱩᱢᱤᱫ ᱞᱮᱱᱟ ᱟᱨᱠᱤ ᱥᱤᱫᱩ ᱠᱟᱹᱱᱩ ᱢᱟᱱᱮ ᱦᱩᱞ ᱢᱮᱱᱛᱮᱫ ᱦᱚᱲᱠᱤᱱ ᱡᱟᱣᱨᱟ ᱞᱮᱫ ᱠᱚᱣᱟ ᱡᱟᱦᱟᱸ ᱟᱛᱳ ᱟᱛᱳ ᱥᱟᱨᱡᱚᱢ ᱰᱟᱹᱨ ᱦᱩᱸ ᱦᱩᱸ ᱦᱩᱸ ᱮᱱᱦᱤᱞᱳᱜ ᱢᱟᱱᱮ ᱦᱚᱲᱠᱤᱱ ᱡᱟᱣᱨᱟ ᱞᱮᱫ ᱠᱚᱣᱟ᱾ ᱢᱚᱴᱟᱢᱚᱴᱤ ᱛᱤᱨᱤᱥ ᱦᱟᱡᱟᱨ ᱠᱷᱚᱱ ᱦᱚᱸ ᱡᱟᱹᱥᱛᱤ᱾
ᱦᱳᱭ ᱦᱳᱭ
ᱥᱟᱨᱡᱚᱢ ᱜᱤᱨᱟᱹ ᱠᱳᱞ ᱠᱟᱛᱮᱜ ᱡᱟᱦᱟᱸ ᱫᱚ ᱮᱱᱦᱤᱞᱳ ᱢᱟᱱᱮ ᱚᱸᱰᱮ ᱠᱤᱨᱟᱹ ᱠᱚ ᱦᱟᱛᱟᱣ ᱞᱮᱫᱟ ᱡᱩᱢᱤᱫ ᱠᱟᱛᱮᱜ ᱠᱤᱨᱟᱹ ᱠᱚ ᱦᱟᱛᱟᱣ ᱞᱮᱫᱟ ᱡᱮ ᱟᱵᱚᱣᱟᱜ ᱟᱥᱟ ᱟᱵᱚᱣᱟᱜ ᱨᱟᱡᱽ
ᱦᱳᱭ ᱦᱳᱭ ᱤᱧᱜᱮ ᱠᱟᱹᱴᱤᱡ ᱠᱚᱱᱯᱷᱤᱭᱩᱡᱽ ᱨᱤᱧ ᱛᱟᱦᱮᱸ ᱠᱟᱱᱟ ᱤᱧ ᱜᱮ ᱠᱟᱹᱴᱤᱡ ᱵᱷᱩᱞᱤᱧ ᱞᱟᱹᱭ ᱠᱮᱫᱟ᱾ ᱵᱤᱥᱚᱜ ᱴᱟᱜ ᱤᱧᱦᱚᱸ ᱵᱟᱲᱟᱭ ᱫᱚ ᱵᱟᱲᱟᱭ ᱜᱮ ᱛᱟᱦᱮᱸᱱᱤᱧ ᱦᱳᱭ ᱚᱱᱠᱟ ᱧᱚᱜ ᱜᱮ
ᱟᱪᱪᱷᱟ ᱟᱪᱪᱷᱟ ᱦᱮᱸᱛᱚ ᱚᱱᱟ ᱫᱚ ᱦᱤᱲᱤᱧ ᱦᱩᱭ ᱫᱟᱲᱮᱭᱟᱜ ᱜᱮᱭᱟ᱾ ᱚᱱᱟ ᱫᱚ ᱠᱳᱱᱳ ᱵᱮᱯᱟᱨ ᱵᱟᱝ ᱠᱟᱱᱟ᱾ ᱛᱚ ᱚᱱᱟ ᱤᱫᱤ ᱠᱟᱛᱮᱜ ᱞᱤᱧ ᱢᱚᱱᱮᱭᱟ᱾ ᱡᱮ ᱦᱮᱸ ᱢᱟᱱᱟᱣ ᱦᱮᱸ ᱢᱟᱱᱟᱣ ᱫᱚ ᱢᱟᱱᱟᱣ ᱵᱟᱲᱟ ᱦᱩᱭᱱᱟ᱾ ᱟᱫᱚ ᱮᱠᱡᱟᱢ ᱠᱚ ᱪᱟᱞᱟᱜ ᱠᱟᱱ ᱦᱮᱸ ᱥᱮ ᱮᱭ ᱠᱟᱨᱚᱱ ᱛᱮ ᱢᱟᱱᱮ ᱩᱱᱟᱹᱜ ᱢᱟᱱᱮ ᱡᱟᱠ ᱡᱚᱢᱚᱠ ᱥᱮ ᱫᱷᱩᱢᱫᱷᱟᱢ ᱥᱟᱹᱦᱤᱡ ᱫᱚ ᱵᱟᱝ ᱦᱩᱭ ᱟᱠᱟᱱᱟ᱾ ᱮᱢᱱᱤ ᱟᱹᱠᱤᱱᱟᱜ ᱢᱩᱴᱷᱟᱹᱱ ᱨᱮ ᱵᱟᱦᱟ ᱢᱟᱞᱟ ᱟᱨᱟᱣ ᱟᱨ ᱦᱩᱞ ᱫᱤᱵᱚᱥ ᱤᱫᱤ ᱠᱟᱛᱮᱜ ᱢᱤᱫᱵᱟᱨ ᱠᱟᱛᱷᱟ ᱞᱟᱹᱭ ᱤᱱᱟᱹᱜᱮ ᱤᱱᱟᱹᱠᱷᱟᱱ ᱡᱟᱹᱥᱛᱤ ᱫᱚ ᱪᱮᱫ ᱦᱚᱸ ᱵᱟᱝ ᱮᱠᱡᱟᱢ ᱦᱚᱛᱮᱡ ᱛᱮ᱾ ᱮᱸᱜ ᱠᱚᱢ ᱴᱟᱭᱤᱢ ᱛᱮ ᱡᱟᱦᱟᱸ ᱞᱮ ᱥᱟᱯᱲᱟᱣ ᱞᱮᱫᱟ᱾ ᱢᱚᱴᱟᱢᱩᱴᱤ ᱵᱷᱟᱹᱜᱤ ᱜᱮ ᱦᱩᱭ ᱠᱟᱱᱟ᱾ ᱱᱤᱭᱚᱢ ᱨᱮᱱᱟᱜ ᱫᱚᱞᱮ ᱠᱚᱨᱟᱣ ᱠᱟᱫ ᱜᱮᱭᱟ᱾ ᱩᱱᱟᱹᱜ ᱴᱟᱢᱟᱠ ᱛᱩᱢᱫᱟᱜ ᱛᱮ ᱩᱱᱟᱹᱜ ᱮᱱᱮᱡ ᱥᱮᱨᱮᱧ ᱫᱷᱟᱹᱵᱤᱡ ᱫᱚ ᱵᱟᱝ᱾
ᱚᱻ ᱟᱫᱚ ᱜᱚᱢᱠᱮ ᱤᱭᱟᱹ ᱮᱠᱡᱟᱢ ᱠᱚᱫᱚ ᱛᱤᱥ ᱪᱟᱵᱟᱭᱮᱱ ᱛᱟᱯᱮᱭᱟ?
ᱪᱟᱵᱟᱭᱮᱱ ᱛᱟᱞᱮᱭᱟ ᱦᱚᱜ-ᱚᱸᱭ ᱦᱚᱞᱟ ᱜᱮ ᱪᱟᱵᱟ ᱠᱟᱱ ᱛᱟᱞᱮᱭᱟ ᱾
ᱚ ᱾
ᱡᱟᱹᱥᱛᱤ ᱫᱤᱱ ᱫᱚ ᱵᱟᱝ, ᱦᱚᱞᱟ ᱜᱮ ᱪᱟᱵᱟ ᱠᱟᱱ ᱛᱟᱞᱮᱭᱟ ᱾
ᱟᱪᱪᱷᱟ ᱟᱪᱪᱷᱟ ᱾
ᱨᱮᱫᱚ ᱚᱲᱟᱜ ᱠᱚᱥᱮᱫ ᱪᱟᱞᱟᱜ ᱞᱟᱹᱭ ᱦᱩᱭᱩᱜ ᱠᱟᱱᱟ ᱮᱠᱡᱟᱢ ᱠᱚ ᱪᱟᱵᱟᱭ‌ ᱱᱟ ᱛᱚ ᱾ ᱚᱲᱟᱜ ᱥᱮᱫ ᱠᱟᱹᱴᱤᱡ ᱦᱤᱨᱤ ᱟᱹᱜᱩᱭ ᱦᱩᱭᱩᱜᱼᱟ ᱵᱟᱨᱯᱮ ᱫᱤᱱ ᱾
ᱚᱻ ᱾
ᱠᱟᱹᱢᱤ ᱠᱚ, ᱪᱟᱥ ᱠᱟᱹᱢᱤ ᱠᱚ ᱫᱷᱩᱨᱟᱹᱜ ᱠᱟᱱᱟ ᱠᱚ, ᱠᱟᱹᱴᱤᱡ ᱜᱚᱲᱚ ᱜᱚᱲᱚ ᱦᱚᱸ ᱫᱚᱨᱠᱟᱨ ᱾
ᱦᱮᱸ ᱮᱠᱫᱚᱢ ᱾
ᱦᱮᱞᱳ ᱜᱚᱝᱠᱮ ᱾
ᱦᱮᱸ ᱦᱮᱸ ᱟᱸᱡᱚᱢᱚᱜ ᱠᱟᱱᱟ ᱟᱡᱸᱚᱢ ᱠᱟᱱᱟ, ᱤᱧᱟᱹᱜ ᱨᱚᱲ ᱵᱟᱝ ᱟᱸᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱫᱚ ᱤᱱᱟᱹ ᱵᱤᱱ ᱞᱟᱹᱭ ᱠᱮᱫᱟ ᱡᱮ ᱪᱟᱥ ᱠᱟᱹᱢᱤ ᱱᱤᱭᱮ ᱵᱤᱱ ᱞᱟᱹᱭ ᱮᱫ ᱛᱟᱦᱮᱸᱱᱟ ᱦᱟᱸᱜ ᱾ ᱛᱚ ᱟᱯᱮᱥᱮᱫ ᱫᱚ ᱪᱮᱫ ᱚᱱᱠᱟᱱᱟᱜ ᱪᱟᱥᱵᱟᱥ ᱫᱚ ᱪᱮᱫ, ᱪᱮᱫ ᱵᱤᱥᱤ ᱠᱚ ᱪᱟᱥ ᱜᱮᱭᱟ?
ᱪᱮᱫ ᱵᱮᱥᱤ ᱠᱚ ᱪᱟᱥ ᱜᱮᱭᱟ, ᱡᱟᱹᱥᱛᱤ ᱫᱚ ᱦᱩᱬᱩ ᱜᱮᱠᱚ ᱪᱟᱥ ᱜᱮᱭᱟ ᱾ ᱟᱨ ᱮᱢᱱᱤ ᱟᱹᱞᱩ ᱠᱚᱦᱚᱸ ᱠᱚ ᱪᱟᱥ ᱜᱮᱭᱟ, ᱟᱹᱞᱩ ᱫᱚ ᱨᱟᱵᱟᱝ ᱫᱤᱱ ᱟᱹᱞᱩ ᱠᱚ ᱪᱟᱥ ᱜᱮᱭᱟ, ᱩᱱᱟᱹᱜ ᱫᱚ ᱵᱟᱠᱚ ᱪᱟᱥᱟ ᱟᱹᱞᱩ ᱫᱚ ᱾ ᱦᱩᱲᱩ ᱜᱮ ᱡᱟᱹᱥᱛᱤ ᱠᱚ ᱪᱟᱥ ᱵᱟᱲᱟᱭ ᱜᱮᱭᱟ ᱟᱨ ᱛᱩᱲᱤ ᱠᱚᱠᱚ ᱪᱟᱥ ᱜᱮᱭᱟ ᱦᱩᱲᱩ ᱟᱨ ᱛᱩᱲᱤ ᱠᱚ ᱚᱱᱟᱠᱚ ᱾
ᱥᱮ ᱚᱱᱠᱟ ᱥᱩᱵᱽᱡᱤ ᱠᱚ
ᱥᱚᱵᱽᱡᱤ ᱠᱚᱫᱚ ᱟᱞᱮ ᱚᱱᱟ ᱥᱟᱭᱤᱰ ᱫᱚ ᱢᱟᱱᱮ ᱟᱞᱮ ᱚᱱᱟ ᱥᱟᱭᱤᱰ ᱡᱟᱦᱟᱸ, ᱚᱱᱟ ᱥᱟᱭᱤᱰ ᱫᱚ ᱵᱟᱠᱚ ᱪᱟᱥ ᱜᱮᱭᱟ ᱩᱱᱟᱹᱜ ᱴᱟᱜ ᱫᱚ ᱾
ᱟᱪᱪᱷᱟ ᱟᱪᱪᱷᱟ ᱾
ᱦᱳᱭ ᱾
ᱟᱯᱮ ᱫᱚ ᱚᱱᱟ ᱚᱠᱟ ᱚᱠᱟ ᱥᱮᱫ ᱯᱮ ᱯᱟᱲᱟᱜ ᱠᱟᱱᱟ ᱟᱯᱮ ᱚᱲᱟᱜ ᱫᱚ?
ᱚᱲᱟᱜ ᱫᱚ ᱚᱠᱟ ᱥᱮᱫ ᱢᱟᱱᱮ ᱚᱱᱠᱟ ᱢᱟᱱᱮ ᱯᱩᱨᱟᱹ ᱟᱹ ᱛᱩ ᱧᱩᱛᱩ ᱢᱟᱭᱟ ᱞᱟᱹᱭ ᱵᱟᱝ ᱜᱟᱱᱚᱜᱼᱟ ᱱᱚᱣᱟ ᱮᱯ ᱨᱮᱢᱟ ᱾ ᱰᱤᱥᱴᱤᱠ ᱰᱤᱥᱴᱨᱤᱠ ᱫᱚ ᱡᱷᱟᱲᱜᱨᱟᱢ ᱰᱤᱥᱴᱨᱤᱠ ᱜᱮ ᱾
ᱟᱪᱷᱟ ᱟᱪᱪᱷᱟ ᱟᱪᱪᱷᱟ ᱾
ᱦᱮᱸ ᱦᱮᱸ ᱾
ᱚᱱᱠᱟ ᱫᱚ ᱵᱟᱝ ᱡᱮ ᱟᱹᱛᱩ ᱧᱩᱛᱩᱢ ᱞᱤᱧ ᱠᱩᱞᱤ ᱵᱤᱱᱟ ᱚᱱᱠᱟᱱ ᱠᱟᱛᱷᱟ ᱫᱚ ᱵᱟᱝ ᱡᱮ ᱱᱚᱣᱟ ᱥᱟᱭᱤᱰ ᱥᱮ ᱟᱨ ᱡᱮᱢᱚᱱ ᱵᱟᱸᱠᱩᱲᱟ ᱚᱱᱠᱟᱱ ᱥᱚᱴᱷᱤᱠ ᱴᱷᱤᱠᱱᱟ ᱫᱚ ᱦᱚᱭᱛᱚ ᱚᱱᱟ ᱫᱚ ᱚᱠᱚᱭ ᱦᱚᱸ ᱵᱟᱠᱚ ᱞᱟᱹᱭ ᱞᱟᱹᱜᱤᱫᱚᱜ ᱜᱮᱭᱟ ᱾
ᱦᱳᱭ ᱦᱳᱭ ᱦᱳᱭ ᱾
ᱫᱚ ᱚᱱᱠᱟ ᱵᱟᱝ ᱡᱮ ᱮ ᱠᱩᱞᱤ ᱢᱚᱱᱮ ᱚᱠᱟ ᱥᱮᱮᱫ ᱦᱚᱭᱛᱚ ᱱᱚᱶᱟ ᱥᱟᱭᱤᱰ ᱥᱮ ᱚᱱᱟ ᱥᱟᱭᱤᱰ ᱱᱚᱝᱠᱟ ᱫᱚ ᱞᱟᱹᱭ ᱜᱟᱱᱚᱜ ᱜᱮᱭᱟ ᱾
ᱦᱮᱸ ᱦᱮᱸ ᱾
ᱟᱫᱚ ᱯᱩᱨᱟᱹ ᱟᱹᱛᱩ ᱧᱩᱛᱩᱢ ᱫᱚ ᱵᱟᱝ ᱢᱮᱱᱥᱮᱱ ᱞᱮᱠᱷᱟᱱ ᱜᱮ ᱵᱷᱟᱜᱤ ᱾ ᱟᱹᱞᱤᱧ ᱦᱚᱸ ᱚᱱᱟ ᱜᱮᱞᱤᱧ ᱢᱚᱱᱮᱭ ᱾
ᱜᱚᱝᱠᱮ ᱟᱯᱮ ᱮ ᱟᱯᱮ ᱚᱱᱛᱮ ᱢᱟ ᱤᱭᱟᱹ ᱵᱤᱨ ᱢᱮᱱᱟᱜᱼᱟ ᱛᱟᱦᱚᱞᱮ? ᱮᱸ ᱵᱩᱨᱩ ᱫᱤᱥᱚᱢ ᱠᱟᱱᱟ ᱯᱮ ᱢᱟᱱᱮ ᱾
ᱦᱮᱸ ᱵᱩᱨᱩ ᱫᱤᱥᱚᱢ ᱠᱟᱱᱟᱞᱮ ᱟᱞᱮ ᱫᱚ ᱵᱤᱨ ᱵᱤᱨ ᱛᱟᱞᱟ ᱨᱮᱜᱮ, ᱦᱮᱸ ᱦᱮᱸ ᱾ ᱛᱩᱢ ᱵᱤᱨ ᱵᱚᱞᱛᱮ ᱢᱟᱱᱮ ᱟᱞᱮᱚ ᱯᱩᱨᱟᱹ ᱮᱥᱮᱫ ᱜᱮᱭᱟᱞᱮ ᱯᱩᱨᱟᱹ ᱡᱟᱦᱟᱸ ᱥᱮᱫ ᱜᱮᱢ ᱪᱟᱞᱟᱜᱼᱟ ᱮᱠᱫᱚᱢ ᱵᱤᱨ ᱛᱟᱞᱟ ᱨᱮᱜᱮ ᱟᱞᱮ ᱟᱛᱳ ᱫᱚ ᱾
ᱚ ᱛᱟᱦᱞᱮ ᱵᱩ ᱢᱟᱱᱮ ᱵᱤᱨ ᱠᱚᱨᱮ ᱱᱤᱛᱚᱜ ᱫᱚ ᱤᱭᱟᱹ ᱯᱩᱴᱠᱟᱹ ᱠᱚᱠᱚ ᱧᱟᱢ ᱵᱟᱲᱟᱜ ᱠᱟᱱᱟ, ᱯᱩᱴ
ᱯᱩᱩᱴᱠᱟᱹ ᱦᱮᱸ ᱱᱤᱭᱟᱹ ᱥᱚᱢᱚᱭ ᱜᱮᱠᱚ ᱚᱢᱚᱱᱚᱜᱼᱟ ᱦᱮᱸ ᱧᱟᱢᱚᱜ ᱟᱠᱚ ᱛᱟᱯᱚᱨᱮ ᱩᱫ ᱠᱚ ᱚᱢᱚᱱᱚᱜᱼᱟ ᱱᱤᱭᱟᱹ ᱥᱩᱢᱚᱭ ᱛᱟᱯᱚᱨᱮ ᱚᱱᱮ ᱡᱟᱦᱟᱸ ᱫᱚ ᱵᱤᱨ ᱨᱮᱱᱟᱜ ᱡᱚᱼᱵᱤᱞᱤ ᱧᱟᱢᱚᱜ ᱠᱟᱱᱟ ᱵᱷᱩᱸᱰᱨᱩ
ᱦᱮᱸ ᱦᱳᱭ ᱯᱩᱞᱞᱩ ᱠᱚ
ᱛᱮ ᱨᱚᱠᱚᱢ ᱱᱤᱛᱚᱜ ᱫᱚ ᱵᱤᱞᱤᱜ ᱠᱟᱱᱟ
ᱦᱩᱸ
ᱟᱨ ᱪᱟᱞᱟᱣᱱᱟ ᱯᱟᱨᱚᱢᱮᱱᱟ ᱛᱤᱨᱤᱞ ᱠᱚ ᱛᱟᱨᱚᱵ ᱠᱚ ᱚᱱᱟ ᱠᱚᱫᱚ ᱪᱟᱵᱟᱭᱮᱱᱟ ᱱᱤᱛᱚᱜ ᱫᱚ
ᱦᱮᱸ ᱦᱮᱸ ᱟᱯᱮ ᱚᱱᱟ ᱵᱤᱨ ᱠᱚᱨᱮ ᱥᱮᱸᱫᱽᱨᱟ ᱵᱩᱱ ᱪᱟᱞᱟᱣ ᱵᱟᱲᱟᱜ ᱜᱮᱭᱟ ᱥᱮ ᱵᱟᱝ ᱛᱟᱦᱚᱞᱮ
ᱦᱮᱸ ᱦᱮᱸ ᱪᱟᱞᱟᱣ ᱜᱮ ᱪᱮᱫᱟᱜ ᱵᱟᱝ
ᱚᱻ
ᱪᱟᱞᱟᱣ ᱜᱮ ᱟᱫᱚ ᱱᱤᱛᱚᱜ ᱫᱚ ᱚᱱᱮ ᱞᱟᱦᱟ ᱛᱮ ᱞᱮᱠᱟ ᱩᱱᱟᱹᱜ ᱴᱟ ᱵᱤᱨ ᱫᱚ ᱵᱟᱹᱱᱩᱜ ᱟᱠᱟᱫᱟ ᱡᱷᱚᱛᱚ ᱠᱚ ᱱᱤᱛᱚᱜ ᱫᱚ ᱫᱤᱱ ᱫᱤᱱ ᱛᱮ ᱫᱤᱱ ᱦᱚᱸ ᱞᱟᱦᱟ ᱪᱟᱞᱟᱜ ᱠᱟᱱᱟ ᱵᱤᱨ ᱦᱚᱸ ᱢᱟᱱᱮ ᱱᱤᱛᱚᱜ ᱫᱚ ᱢᱟᱱᱮ ᱞᱟᱦᱟᱛᱮ ᱡᱮᱢᱚᱱ ᱵᱤᱨ ᱛᱟᱦᱮᱸ ᱠᱟᱱᱟ ᱜᱷᱳᱞ ᱵᱤᱨ ᱛᱟᱦᱮᱸ ᱠᱟᱱᱟ ᱱᱤᱛᱚᱜ ᱫᱚ ᱚᱱᱠᱟ ᱫᱚ ᱵᱟᱹᱱᱩᱜ ᱟᱠᱟᱫᱟ ᱡᱷᱚᱛᱚ ᱠᱚ ᱢᱟᱜ ᱥᱟᱯᱟᱭ ᱫᱟ
ᱦᱳᱭ ᱦᱳᱭ ᱱᱮᱛᱟᱨ ᱢᱟ ᱵᱤᱨ ᱠᱚ ᱢᱟᱜ ᱪᱟᱵᱟᱭ ᱢᱟᱜ ᱪᱟᱵᱟᱭᱮᱫᱟᱭ ᱥᱮ ᱟᱨ ᱩᱱᱠᱩ ᱤᱭᱟᱹ ᱵᱤᱨ ᱠᱚᱦᱚᱸ ᱠᱚ ᱤᱭᱟᱹ ᱟᱛᱟᱨᱟᱜ ᱠᱟᱱᱟ ᱟᱯᱮ ᱚᱱᱛᱮ ᱠᱚ ᱟᱛᱟᱨ ᱮᱫᱟ ᱥᱮ ᱵᱟᱝᱟ
ᱦᱮᱸ ᱦᱮᱸ ᱟᱛᱟᱨ ᱟᱠᱟᱱᱟ ᱠᱚ ᱮᱭ ᱠᱟᱨᱚᱱ ᱛᱮ ᱟᱫᱚ ᱢᱟᱱᱮ ᱮ ᱠᱟᱨᱚᱱ ᱫᱚ ᱢᱟᱱᱮ ᱠᱟᱹᱴᱤᱡ ᱯᱚᱦᱟ ᱫᱟᱨᱮ ᱠᱚᱦᱚᱸ ᱵᱟᱝ ᱞᱟᱹᱴᱩᱜ ᱠᱟᱱᱟ ᱟᱨᱠᱤ ᱞᱟᱹᱴᱩᱜ ᱠᱟᱱᱟ ᱟᱨᱠᱚ ᱨᱟᱯ ᱛᱚᱯᱟᱜ ᱮᱫᱟ ᱚᱱᱟ ᱠᱷᱟᱹᱛᱤᱨ ᱛᱮ ᱟᱹᱰᱤ ᱟᱹᱰᱤ ᱩᱛᱟᱹᱨ ᱢᱟᱱᱮ ᱨᱟᱱ ᱫᱟᱨᱮ ᱠᱚᱦᱚᱸ ᱦᱟᱹᱯᱤᱫ ᱩᱛᱟᱹᱨ ᱟᱠᱟᱱᱟ ᱮᱠᱵᱟᱨᱮ
ᱦᱳᱭ ᱦᱳᱭ ᱟᱞᱮ ᱱᱚᱛᱮ ᱫᱚ ᱩᱱᱠᱩ ᱤᱭᱟᱹ ᱦᱚᱨᱚ ᱠᱚ ᱤᱭᱟᱹ ᱠᱚᱣᱟ ᱛᱚ ᱦᱚᱨᱚ ᱠᱚ ᱯᱟᱸᱡᱟ ᱠᱚᱣᱟ ᱟᱫᱚ ᱟᱛᱟᱨᱟᱜᱼᱟ ᱠᱚ ᱮᱱᱟ ᱠᱷᱟᱱ ᱦᱚᱨᱚ ᱠᱚ ᱩᱰᱩᱠᱚᱜᱼᱟ ᱦᱚᱨᱚ ᱠᱚ ᱠᱩᱞᱟᱹᱭ ᱠᱚ ᱟᱫᱚ ᱚᱱᱟ ᱠᱷᱟᱹᱛᱤᱨ ᱵᱤᱨ ᱨᱮᱠᱚ ᱟᱛᱟᱨᱟᱜᱼᱟ ᱟᱞᱮ ᱱᱚᱛᱮ ᱢᱟ ᱦᱩᱸ
ᱦᱩᱸ ᱛᱚ ᱜᱚᱢᱠᱮ
ᱚᱠᱛᱚ ᱠᱚᱢᱟ ᱦᱩᱭᱮᱱᱟ ᱜᱚᱝᱠᱮ
ᱦᱮᱸ ᱚᱠᱛᱚ ᱠᱚᱢᱟ ᱦᱩᱭᱱᱟ ᱛᱟᱦᱮᱸ ᱢᱩᱪᱟᱹᱫ ᱵᱮᱲᱟ ᱞᱮᱠᱟ ᱡᱚᱦᱟᱨ ᱜᱮ ᱛᱟᱦᱮ ᱜᱚᱢᱠᱮ
ᱦᱮᱸ ᱡᱚᱦᱟᱨ ᱜᱮ ᱢᱟ ᱥᱟᱹᱜᱩᱱ ᱧᱤᱸᱫᱟ ᱜᱚᱢᱠᱮ
ᱦᱮᱸ ᱥᱟᱹᱜᱩᱱ ᱧᱤᱸᱫᱟ
ᱦᱮᱸ